ᱦᱩᱸ, ᱡᱚᱦᱟᱨ ᱜᱮ,
ᱦᱮᱸ, ᱡᱚᱦᱟᱨ ᱜᱮ ᱜᱚᱝᱠᱮ,
ᱦᱩᱸ, ᱨᱚᱲ ᱠᱚ ᱠᱞᱤᱭᱟᱨ ᱟᱸᱡᱚᱢ ᱠᱟᱱᱟ ᱛᱚ᱾
ᱦᱮᱸ ᱨᱚᱲ ᱟᱢᱚᱜ ᱠᱟᱱᱟ ᱠᱤᱭᱟᱨ, ᱟᱸᱞᱤᱧᱟ ᱨᱚᱲᱟ ᱟᱢᱚᱜ ᱠᱟᱱᱟ?
ᱦᱳᱭ ᱦᱳᱭ, ᱠᱞᱤᱭᱟᱨ ᱜᱮ ᱟᱢᱚᱜ ᱠᱟᱱᱟ᱾
ᱛᱟᱦᱞᱮ ᱴᱚᱯᱤᱠ ᱱᱤᱭᱮ ᱜᱚᱞᱯᱷ ᱞᱮᱠᱷᱟᱱ ᱜᱮ ᱱᱟᱯᱟᱭᱼᱟ ᱵᱟᱝ
ᱦᱩᱸ,
ᱢᱮᱱ ᱮᱫᱟᱞᱤᱧ, ᱦᱚᱜᱼᱚᱭ ᱡᱟᱦᱟᱸ ᱛᱟᱦᱚᱞᱮ ᱠᱚᱦᱚ ᱢᱟᱱᱮ ᱠᱩᱲᱤ ᱜᱤᱫᱽᱨᱟᱹ ᱠᱚᱲᱟ ᱜᱤᱫᱽᱨᱟᱹ ᱦᱚᱸᱜᱚᱭ ᱡᱮ, ᱠᱚᱢ ᱵᱚᱭᱚᱥ ᱛᱮᱠᱚ ᱵᱟᱯᱞᱟᱜ ᱠᱟᱱᱟᱹ
ᱦᱩᱸ,
ᱱᱚᱣᱟᱸ ᱤᱫᱤ ᱠᱟᱛᱮ ᱟᱵᱮᱱ ᱫᱚ ᱪᱮᱫ
ᱟᱹᱞᱤᱧ ᱫᱚ ᱱᱚᱣᱟ ᱜᱮᱹᱞᱤᱧ ᱞᱟᱹᱭᱟ, ᱠᱚᱢ ᱵᱚᱭᱮᱥ ᱨᱮ ᱵᱟᱯᱞᱟ ᱠᱚᱫᱚ ᱤᱱᱟᱹᱴᱟᱜ ᱫᱚ ᱵᱟᱭ ᱵᱷᱟᱹᱜᱤᱭᱟ, ᱪᱮᱫᱟᱜ ᱥᱮ ᱠᱷᱚᱛᱤ ᱢᱟ, ᱟᱹᱰᱤ ᱟᱭᱢᱟ ᱜᱮ ᱠᱷᱚᱛᱤ ᱢᱮᱱᱟᱜ᱾ ᱠᱷᱚᱛᱤ ᱫᱚ ᱱᱚᱣᱟ ᱠᱟᱱᱟ, ᱪᱮᱫᱟᱜ ᱥᱮ ᱠᱚᱢ ᱵᱚᱭᱮᱥ ᱨᱮ ᱢᱤᱫᱴᱮᱱ ᱠᱩᱲᱤ ᱜᱤᱫᱽᱨᱟᱹᱢ ᱟᱹᱜᱩᱭᱮᱭᱟ, ᱡᱟᱦᱟᱸᱭ ᱠᱩᱲᱤ ᱜᱤᱫᱽᱨᱟᱹᱢ ᱟᱹᱜᱩᱭᱮᱭᱟ ᱩᱱᱤ ᱫᱚ ᱥᱟᱵ ᱠᱟᱜ ᱢᱮ ᱠᱷᱟᱱᱚ, ᱟᱭᱟᱜ ᱟᱭᱩᱵᱟ ᱚᱲᱟᱹᱜ ᱠᱷᱚᱱ ᱫᱚ, ᱟᱭᱟᱜ ᱜᱷᱮᱴ ᱯᱚᱴᱚᱢ ᱟᱛᱮᱼᱮ ᱦᱤᱡᱩᱜ ᱟᱥᱮ ᱟᱭᱟᱜ ᱦᱟᱥᱟ ᱡᱟᱭᱜᱟ ᱛᱚ ᱟᱨ ᱵᱟᱭ ᱦᱤᱡᱩᱜᱼᱟ, ᱫᱚ ᱟᱢᱟᱜ ᱵᱷᱚᱨᱥᱟ ᱛᱮ ᱦᱤᱡᱩ ᱟᱭ ᱥᱮ, ᱟᱨ ᱱᱮᱛᱟᱨ ᱢᱟ ᱱᱚᱝᱠᱟ ᱜᱮ ᱧᱮᱞᱚᱜ ᱠᱟᱱᱟ, ᱟᱹᱰᱤ ᱠᱚᱢ ᱵᱚᱭᱚᱥ ᱠᱚᱲᱟ ᱜᱤᱫᱽᱨᱟᱹ ᱠᱚ ᱟᱹᱜᱩ ᱠᱟᱜ ᱠᱚᱣᱟ ᱠᱚ ᱠᱟᱹᱭᱡᱟᱹ ᱠᱷᱟᱹᱯᱟᱹᱨᱤ ᱟᱹᱰᱤ ᱡᱟᱹᱥᱛᱤ ᱜᱮ ᱦᱩᱭᱩᱜ ᱠᱟᱱᱟ, ᱟᱨ ᱱᱮᱛᱟᱨ ᱢᱟ ᱠᱚᱲᱟ ᱜᱤᱫᱽᱨᱟᱹ ᱫᱚ ᱧᱮᱞᱚᱜ ᱠᱟᱱ ᱜᱮᱭᱟ ᱠᱚ ᱯᱟᱛᱟ ᱪᱷᱟᱛᱟ ᱫᱟᱲᱟ ᱠᱟᱛᱮᱫ, ᱫᱤᱱᱟᱹᱜ ᱜᱤ ᱯᱟᱹᱨᱟᱹ ᱦᱟᱺᱰᱤ ᱧᱩ ᱠᱟᱛᱮᱫ ᱜᱤᱫᱽᱨᱟᱹ ᱠᱚᱫᱚ ᱚᱠᱟ ᱠᱚᱨᱮ ᱪᱚ, ᱵᱟᱹᱦᱩ ᱜᱤᱫᱽᱨᱟᱹ ᱪᱚ, ᱱᱮᱛᱟ ᱵᱟᱹᱦᱩ ᱜᱤᱫᱽᱨᱟᱹ ᱦᱚᱸ ᱴᱷᱤᱠ ᱠᱚ ᱵᱟᱠᱚ ᱴᱷᱤᱠᱟᱹᱭᱮᱫ ᱠᱚᱣᱟᱹ
ᱦᱩᱸ,
ᱟᱫᱚ ᱞᱤᱧ ᱞᱟᱹᱭᱟ ᱟᱫ ᱠᱚᱢ ᱵᱚᱭᱚᱥ ᱨᱮ ᱵᱟᱯᱞᱟ ᱫᱚ ᱵᱟᱭ ᱴᱷᱤᱠᱟ, ᱪᱮᱫᱟᱜ ᱥᱮ ᱚᱞᱚᱜ ᱯᱟᱲᱦᱟᱹᱜ ᱥᱚ ᱚᱞᱚᱜ ᱯᱟᱲᱦᱟᱜ ᱡᱟᱭᱜᱟ ᱨᱮ ᱚᱰᱮ ᱡᱩᱫᱤ ᱟᱢ ᱢᱤᱫᱴᱮᱱ ᱫᱟᱭᱤᱛᱚ ᱡᱩᱫᱤᱢ ᱦᱟᱛᱟᱣ-ᱟ, ᱚᱸᱰᱮ ᱫᱚ ᱵᱟᱭ ᱴᱷᱤᱠᱚᱜ ᱟᱥᱮ᱾ ᱥᱟᱱᱟᱢᱟᱜ ᱜᱮ ᱩᱢ, ᱢᱮᱱᱟ ᱡᱮ ᱚᱞᱚᱜ ᱥᱢᱚᱭ ᱫᱚ ᱚᱞᱚᱜ ᱦᱳᱭᱳᱜᱼᱟ᱾ ᱡᱚᱢ ᱥᱚᱢᱚᱭ ᱫᱚ ᱡᱚᱢ ᱦᱳᱭᱳᱜᱼᱟ, ᱠᱷᱮᱞᱳᱜ ᱥᱚᱢᱚᱭ ᱫᱚ ᱠᱷᱮᱞ ᱦᱩᱭᱩᱜᱼᱟ, ᱚᱱᱟ ᱡᱟᱭᱜᱼᱟ ᱨᱮ ᱵᱟᱹᱦᱩ ᱛᱚ ᱤᱧ ᱫᱚᱧ ᱞᱟᱹᱭᱟ ᱡᱮ, ᱵᱟᱝ ᱟᱜᱩ ᱜᱮ ᱴᱷᱤᱠᱟ᱾ ᱟᱨ ᱱᱮᱛᱟᱨ ᱢᱟ, ᱟᱭᱢᱟᱹ ᱠᱩᱲᱤ ᱜᱤᱫᱽᱨᱟᱹ ᱠᱚ ᱡᱟᱶᱟᱭ ᱞᱟᱹᱜᱤᱫ ᱫᱚᱢᱮ ᱠᱚ ᱡᱟᱶᱟᱭᱚᱼᱜ ᱠᱟᱱᱟ ᱛᱟᱨ ᱢᱟ, ᱠᱟᱛᱷᱟ ᱜᱮ ᱵᱟᱠᱚ ᱵᱩᱡᱷᱟᱹᱣ ᱮᱟᱫᱚ᱾ ᱟᱨ ᱱᱮᱛᱟᱨ ᱢᱟ ᱡᱟᱦᱟᱸᱭ ᱠᱩᱲᱤ ᱜᱤᱫᱽᱨᱟᱹ, ᱡᱮ ᱡᱟᱶᱟᱭᱚᱼᱜ ᱠᱟᱱᱟ ᱠᱚ
ᱦᱩᱸ,
ᱛᱮᱠᱚ ᱡᱟᱶᱟᱭᱮᱫ ᱠᱟᱱᱟ ᱩᱱᱠᱩ ᱦᱚᱸ, ᱟᱠᱚᱣᱟᱼᱜ ᱠᱷᱩᱥᱤ ᱛᱮ ᱠᱚ ᱡᱟᱶᱟᱭᱚᱼᱜ ᱠᱟᱱᱟ ᱦᱮᱸ, ᱚᱲᱟᱹᱜ ᱦᱚᱲᱟᱜ ᱡᱮ, ᱠᱟᱛᱷᱟ ᱠᱚ ᱟᱸᱡᱚᱢᱟ ᱥᱮ ᱚᱱᱟ ᱦᱚᱸ ᱵᱟᱝ ᱡᱮ ᱟᱭᱳ ᱵᱟᱵᱟ ᱡᱮ ᱵᱷᱟᱜᱤ ᱥᱮ ᱵᱟᱹᱲᱤᱡ ᱠᱚ ᱞᱮᱫᱟ ᱚᱱᱟ ᱦᱚᱸᱼᱼ ᱠᱚᱸ ᱵᱡᱷᱟᱹᱣ ᱪᱤᱱᱛᱟᱹᱭᱟ ᱵᱟ ᱠᱚᱼᱼ
ᱮᱠᱫᱚᱢ ᱮᱠᱫᱚᱢ ᱟᱭᱳᱼ ᱵᱟᱵᱟ ᱫᱚ ᱡᱟᱦᱟᱸ ᱠᱚ ᱞᱟᱹᱭᱟ ᱥᱟᱨᱟᱫᱤᱱ ᱢᱟᱱᱮᱹ ᱵᱷᱟᱞᱮ ᱞᱟᱹᱜᱤᱫ ᱜᱮᱹᱠᱚ ᱞᱟᱹᱭᱟ ᱵᱟᱝ?
ᱦᱳᱭ᱾
ᱢᱟᱹᱱᱮ ᱠᱩᱲᱤ ᱜᱤᱫᱽᱨᱟᱹ ᱠᱤᱱᱛᱩ ᱢᱟᱹᱱᱮ ᱢᱤᱫᱴᱟᱜ ᱠᱟᱛᱷᱟ ᱞᱧ ᱞᱟᱹᱭᱟ ᱡᱚᱫ ᱵᱮ ᱦᱚᱲᱹᱟᱜ ᱜᱮ ᱵᱚᱭᱚᱥ ᱡᱩᱫᱤ ᱦᱩᱭ ᱠᱟᱱ ᱠᱷᱟᱱ ᱠᱚᱲᱟ ᱜᱤᱫᱽᱨᱟᱹᱼᱼ ᱠᱩᱲᱤᱫᱨᱟᱹ ᱢᱟᱱᱮᱹᱠᱤᱱ ᱰᱟᱞᱴ ᱠᱟᱱᱟ ᱠᱤᱱᱟᱱ ᱡᱚᱛᱚ ᱠᱤᱷᱩ ᱠᱤᱱ ᱵᱩᱡᱽ ᱫᱟᱲᱮᱭᱟᱜᱼᱟ ᱠᱤᱱ ᱵᱟᱹᱲᱟᱭᱟᱲᱭᱟᱜᱼᱟ ᱠᱤᱱᱼᱼ ᱩᱱ ᱚᱠᱛᱚ ᱡᱚᱠᱷᱚᱱ ᱠᱤᱱ ᱡᱩᱫᱤ ᱠᱤᱱ ᱵᱟᱹᱩ ᱡᱟᱶᱟᱭᱚᱜᱼᱟ ᱚᱱᱟ ᱫᱚ ᱴᱷᱤᱠ ᱵᱤᱱ ᱞᱟᱹᱭ ᱜᱮᱹᱭᱟ ᱵᱟᱝ ᱥᱮ ᱢᱮᱱᱹᱠᱷᱟᱱ ᱱᱚᱜ ᱚᱭ ᱡᱟᱦᱟᱸ ᱠᱟᱹᱴᱤᱡᱼᱼ ᱠᱟᱹᱴᱤᱡ ᱠᱟᱹᱴᱤᱡ ᱨᱮᱹᱠᱚ ᱵᱟᱹᱩ ᱡᱟᱶᱚᱜ ᱠᱟᱱᱟ ᱩᱱᱠᱩ ᱵᱟᱝ ᱡ ᱡᱟᱦᱱᱟᱹᱜ ᱵᱩᱡ ᱠᱟᱜ ᱵᱟᱝᱹᱚᱝᱥᱟ ᱱᱮ ᱡᱟᱦᱟᱸᱱᱟᱜ ᱵᱩᱡ ᱠᱟᱜ᱾
ᱦᱳᱭ᱾
ᱢᱟᱹᱱᱮ ᱪᱟᱞᱟᱹᱜ ᱟᱠᱚ ᱥᱚᱝᱥᱟᱨ ᱠᱚ ᱱᱮ ᱠᱚᱱᱳ ᱠᱟᱹᱢᱤ ᱠᱟᱡ ᱫᱚ ᱵᱟᱠᱚᱸ ᱵᱟᱲᱟᱹᱭ ᱜᱮᱹᱭᱟ ᱥᱟᱶᱛᱮ ᱠᱷᱟᱹᱯᱟᱹᱨᱤ ᱚᱥᱟᱱᱛ ᱢᱤᱫᱴᱟᱝ ᱥᱚᱝᱥᱟᱨ᱾ ᱟᱨᱮ ᱚᱥᱟᱱᱛᱤᱜ ᱟᱠᱚ᱾
ᱦᱳᱭ᱾
ᱛᱟᱨᱯᱚᱨᱮ ᱱᱚᱛᱮ ᱜᱤᱫᱟᱹᱨ ᱯᱤᱫᱟᱹᱨ ᱦᱩᱭ ᱞᱮᱱᱠᱷᱟᱱᱸ ᱠᱩᱲᱤ ᱜᱤᱫᱽᱨᱟᱹ ᱦᱚᱸ ᱢᱤᱫᱴᱮᱱᱼᱼ ᱟᱹᱰᱤ ᱟᱱᱟᱴ ᱛᱟᱞᱟ ᱛᱮᱠᱚ ᱪᱟᱞᱟᱜᱼᱟ ᱵᱟᱝ ᱥᱮ ᱠᱚᱢ ᱵᱚᱭᱚᱥ ᱨᱮᱫᱚ ᱟᱨ ᱜᱤᱫᱽᱨᱟᱹ ᱦᱚᱸ ᱢᱟᱱᱮ ᱫᱟᱲᱮ ᱤᱭᱟᱹ ᱫᱟᱲᱮ ᱨᱮᱫᱚ ᱵᱟᱝ ᱦᱩᱭᱩᱜᱼᱼ ᱢᱟᱱᱮ ᱡᱟᱦᱟᱸ ᱚᱵᱚᱥᱴᱤ ᱠᱚᱨᱮ ᱦᱩᱭᱩᱜ ᱠᱟᱱᱟ ᱫᱚ ᱦᱳᱭ᱾ ᱦᱳᱭ ᱟᱹᱰᱤ ᱡᱟᱦᱟᱸ ᱦᱮᱱᱰᱤᱠᱮᱯ ᱠᱚ ᱡᱟᱦᱟᱸ ᱠᱚ ᱚᱱᱠᱟ ᱚᱱᱟ ᱫᱚ ᱚᱱᱟ ᱠᱷᱟᱹᱛᱤᱨ ᱜᱮ ᱦᱩᱭᱩᱜᱼᱟ᱾
ᱦᱳᱭ ᱟᱹᱰᱤ ᱠᱚᱢ ᱵᱚᱭᱮᱥ ᱨᱮ ᱵᱟᱯᱞᱟ ᱠᱷᱟᱹᱛᱤᱨ ᱛᱮᱜᱮ ᱦᱩᱭᱩᱜᱼᱟ᱾
ᱦᱳᱭ ᱦᱳᱭ ᱾ ᱚᱱᱮ ᱚᱱᱟ ᱠᱚ ᱤᱫᱤ ᱠᱟᱛᱮᱜ ᱢᱟᱱᱮ ᱢᱤᱫᱴᱟᱝ ᱱᱤᱭᱟᱹ ᱠᱟᱛᱮ ᱠᱚᱢ ᱵᱚᱭᱮᱥ ᱨᱮ ᱠᱩᱲᱤ ᱜᱤᱫᱽᱨᱟᱹ ᱚᱱᱮᱼᱼ ᱢᱤᱫᱴᱮᱱ ᱠᱟᱛᱷᱟ ᱱᱮᱛᱟᱨ ᱧᱮᱞ ᱵᱮᱱ ᱢᱟᱱᱮ ᱟᱵᱚ ᱚᱲᱟᱜ ᱦᱚᱲ ᱠᱚᱦᱚᱸ ᱠᱚᱢ ᱵᱚᱭᱮᱥ ᱨᱮᱦᱚᱸ ᱠᱩᱤ ᱜᱤᱫᱽᱨᱟᱹ ᱠᱚ ᱡᱟᱶᱟᱭᱮᱫ ᱠᱚ ᱜᱮᱭᱟ᱾
ᱦᱳᱭ᱾
ᱢᱟᱱᱮ ᱢᱤᱫᱴᱮᱱ ᱠᱟᱛᱷᱟ ᱡᱮ ᱠᱩᱲᱤ ᱜᱤᱫᱽᱨᱟᱹ ᱡᱟᱛᱮ ᱠᱚ ᱯᱟᱲᱦᱟᱜ ᱚᱞᱚᱜ ᱯᱟᱲᱦᱟᱜ ᱠᱚᱲᱟ ᱠᱩᱲᱤ ᱜᱤᱫᱽᱨᱟᱹ ᱵᱟᱱᱟ ᱦᱚᱲ ᱜᱮ᱾ ᱚᱞᱚᱜ ᱯᱟᱲᱦᱟᱜ ᱢᱟᱠᱚ ᱡᱟᱛᱮ ᱱᱤᱡᱮᱨᱟᱜ ᱟᱵᱮᱜ ᱛᱮ ᱵᱷᱟᱥᱟᱣ ᱠᱟᱛᱮᱫ ᱦᱟᱱᱟ ᱱᱟᱣᱭᱟ ᱵᱷᱩᱞ ᱵᱷᱟᱞ ᱠᱟᱹᱢᱤ ᱟᱞᱚᱢ ᱠᱚ ᱠᱟᱹᱢᱤ ᱢᱟ᱾ ᱚᱱᱟ ᱥᱟᱶᱛᱮ ᱟᱭᱳ ᱵᱟᱵᱟ ᱦᱚᱸ ᱡᱟᱛᱮ ᱠᱟᱹᱴᱤᱡ ᱜᱤᱫᱽᱨᱟᱹ ᱠᱚ ᱢᱟᱱᱮᱼᱼ ᱠᱟᱹᱴᱤᱡ ᱤᱭᱟᱹᱛᱮ ᱚᱞᱚᱜ ᱯᱟᱲᱦᱟᱣ ᱫᱟᱣ ᱠᱚ ᱢᱟᱱᱮ ᱡᱟᱶᱟᱭ ᱵᱟᱯᱞᱟ ᱵᱟᱯᱞᱟᱼᱼ ᱵᱟᱯᱞᱟ ᱠᱚᱢᱟ ᱢᱮᱱᱠᱷᱟᱱ ᱫᱚ ᱢᱤᱫ ᱠᱟᱛᱷᱟ ᱟᱨ ᱱᱚᱣᱟ ᱦᱚᱸ ᱞᱟᱹᱭ ᱜᱟᱱᱚᱜᱼᱟ ᱢᱟᱱᱮ ᱟᱵᱚ ᱥᱟᱱᱛᱟᱲ ᱥᱚᱢᱟᱡᱽ ᱨᱮ ᱠᱟᱹᱣᱰᱤ ᱠᱚᱨᱮᱱᱟᱜ ᱟᱱᱟᱴ ᱫᱚ ᱟᱹᱰᱤ ᱡᱟᱹᱥᱛᱤᱼᱼ ᱡᱟᱹᱥᱛᱤ ᱠᱟᱭ ᱜᱮ ᱦᱮᱱᱟᱜ ᱜᱮᱭᱟ ᱥᱮ᱾
ᱦᱳᱭ᱾
ᱛᱚ ᱡᱷᱚᱛᱚ ᱦᱚᱲ ᱫᱚ ᱵᱟᱵᱚᱱ ᱚᱞᱚᱜ ᱯᱟᱲᱦᱟᱣ ᱫᱟᱲᱮ ᱦᱚᱪᱚ ᱟᱠᱚᱣᱟ᱾ ᱴᱟᱠᱟ ᱯᱚᱭᱥᱟ ᱱᱮᱛᱟᱨ ᱡᱩᱜᱽ ᱨᱮ ᱴᱟᱠᱟ ᱯᱚᱭᱥᱟ ᱫᱚ ᱮᱠᱫᱚᱢ ᱞᱟᱹᱠᱛᱤ᱾ ᱛᱤᱜ ᱠᱟᱱ ᱜᱮᱭᱟ ᱡᱟᱦᱟᱸ ᱨᱮᱼᱼ
ᱟᱹᱰᱤ ᱡᱟᱹᱥᱛᱤ ᱜᱮ ᱞᱟᱹᱠᱛᱤ ᱠᱟᱱ ᱜᱮᱭᱟ ᱪᱮᱫᱟᱜ ᱥᱮ ᱚᱱᱟ ᱫᱚᱼᱼ ᱴᱟᱠᱟ ᱯᱚᱭᱥᱟ ᱵᱟᱝᱠᱷᱟᱱ ᱫᱚ ᱟᱹᱰᱤ ᱧᱩᱛᱟᱹᱫ ᱜᱮᱭᱟ᱾
ᱮᱠᱫᱚᱢ ᱡᱟᱦᱟᱸ ᱨᱮ ᱜᱮ ᱪᱟᱞᱟᱜ ᱵᱤᱱ ᱴᱟᱠᱟ ᱫᱚ ᱞᱟᱜᱟᱜ ᱠᱟᱱ ᱜᱮ ᱛᱟᱛᱮ ᱥᱚᱨᱠᱟᱨᱤ ᱤᱥᱠᱩᱞ ᱦᱩᱭᱩᱜ ᱵᱮᱥᱠᱟᱨᱤ ᱤᱥᱠᱩᱞ ᱦᱩᱭᱩᱜ ᱴᱟᱠᱟ ᱫᱚ ᱞᱟᱜ ᱠᱟᱱ ᱫᱚ᱾ ᱟᱫᱚ ᱦᱚᱭᱛᱳ ᱡᱚᱛᱚ ᱦᱚᱲᱟᱜ ᱠᱟᱡᱮᱱ ᱫᱚ ᱚᱱᱟ ᱥᱟᱢᱚᱨᱛᱷᱚ ᱦᱚᱭᱛᱚ ᱵᱟᱝ ᱛᱟᱦᱮᱱᱟ ᱵᱟᱝ ᱦᱚᱸ ᱛᱟᱦᱮᱸ ᱫᱟᱲᱮᱭᱟ-ᱟ ᱚᱱᱟᱼᱼ ᱚᱱᱠᱟ ᱛᱮᱜᱮ ᱛᱟᱦᱮᱱ ᱞᱟᱜᱼᱟ ᱚᱱᱟ ᱫᱚ ᱞᱟᱹᱭ ᱫᱚ ᱵᱟᱝ ᱜᱟᱱᱟᱜ ᱠᱟᱹᱢᱤ ᱠᱟᱡᱽ ᱫᱟᱲᱮ ᱦᱳᱭᱛᱚ ᱵᱟᱝ ᱦᱩᱭᱩᱜ ᱛᱟᱠᱚᱣᱟ᱾ ᱵᱟᱝᱥᱮ ᱢᱮᱱᱠᱷᱟᱱ ᱦᱚᱭᱛᱚ ᱠᱩᱲᱤ ᱜᱤᱫᱽᱨᱟᱹ ᱡᱩᱫᱤ ᱵᱟᱝᱠᱚ ᱚᱞᱚᱜ ᱯᱟᱲᱦᱟᱜ ᱨᱮᱦᱚᱸᱼᱼ ᱛᱟᱦᱚᱞᱮ ᱠᱤᱱᱛᱩ ᱢᱟᱱᱮ ᱡᱚᱛᱚᱠᱷᱚᱱ ᱱᱤᱭᱟᱹ ᱵᱚᱭᱚᱥ ᱵᱚᱱ ᱦᱩᱭᱩᱜ ᱠᱟᱱ ᱛᱟᱦᱮᱸᱟ ᱚᱱᱟ ᱨᱮᱫᱚ ᱵᱟᱯᱞᱟ ᱩᱪᱤᱛ ᱫᱚ ᱵᱟᱝᱼᱼ
ᱡᱟᱢᱶᱟᱭ ᱫᱚ ᱵᱟᱝ ᱴᱷᱤᱠᱟᱼᱼ ᱪᱮᱫᱟᱜ ᱥᱮ ᱱᱮᱛᱟᱨ ᱢᱟ ᱠᱩᱲᱤ ᱜᱤᱫᱽᱨᱟᱹ ᱫᱚ ᱱᱚᱣᱟ ᱠᱩᱲᱤ ᱜᱤᱫᱽᱨᱟᱹ ᱫᱚ ᱤᱥᱤᱱ ᱵᱟᱥᱟᱝ ᱦᱚᱸ ᱵᱟᱝ ᱴᱷᱟᱹᱣᱠᱟᱹ ᱠᱟᱛᱮ ᱜᱮᱠᱚ ᱡᱟᱣᱭᱟ ᱪᱟᱞᱟᱜᱼᱼ ᱠᱟᱱᱟ ᱡᱟᱶᱟᱭ ᱚᱲᱟᱜ ᱨᱮᱦᱚᱸᱼᱼ ᱱᱚᱝᱠᱟ ᱦᱚᱸ ᱥᱚᱝᱥᱟᱨ ᱨᱮ ᱠᱟᱭᱦᱟ ᱠᱷᱟᱹᱯᱟᱹᱨᱤ ᱚᱥᱟᱱᱛᱤ ᱦᱚᱸ ᱠᱟᱱᱟ ᱪᱮᱫᱟᱜ ᱥᱮ ᱵᱷᱟᱹᱜᱤ ᱴᱷᱤᱠ ᱠᱚ ᱢᱮᱛᱟᱭᱟᱼᱼ ᱵᱟᱭ ᱤᱥᱤᱱ ᱫᱟᱲᱮᱜ, ᱵᱟᱝ ᱪᱮᱫ, ᱵᱟᱭ ᱨᱚᱦᱚᱭ, ᱱᱮᱛᱟᱨ ᱢᱟ ᱟᱫᱚ ᱵᱚᱥ ᱨᱚᱦᱚᱭ ᱢᱟ ᱟᱹᱰᱤ ᱡᱟᱹᱥᱛᱤ ᱜᱮ ᱨᱚᱦᱚᱭ ᱦᱩᱭᱩᱜ ᱠᱟᱱ ᱜᱮᱭᱟ ᱜᱚᱴᱟ ᱜᱮ ᱟᱭᱢᱟ ᱥᱮᱫ ᱜᱮ ᱧᱮᱞᱚᱜ ᱠᱟᱱᱟ ᱟᱹᱰᱤ ᱡᱳᱨ ᱠᱚ ᱪᱷᱩᱴᱟᱹᱣ ᱠᱟᱱᱟ ᱨᱚᱦᱚᱭ ᱥᱚᱢᱚᱭ ᱫᱚ ᱡᱩᱫᱤ ᱵᱟᱠᱚ ᱨᱚᱦᱚᱭ ᱫᱟᱲᱮᱜᱼᱟ ᱚᱱᱸᱰᱮ ᱫᱚ ᱥᱚᱝᱥᱟᱨ ᱫᱚ ᱠᱟᱹᱭᱡᱟᱹ ᱠᱷᱟᱹᱯᱟᱹᱨᱤ ᱫᱚ ᱮᱦᱚᱵᱚᱜ ᱜᱮᱭᱟ ᱚᱸᱰᱮ ᱫᱚ
ᱮᱦᱚᱵᱚᱜ ᱜᱮᱭᱟ ᱚᱱᱮ ᱢᱤᱫᱴᱟᱝ ᱪᱤᱢᱤᱱᱮ ᱦᱮᱡ ᱞᱮᱱᱠᱷᱟᱱ ᱡᱚᱛᱚ ᱦᱚᱲᱜ ᱦᱟᱱᱟᱦᱟᱨ ᱥᱮ ᱦᱚᱧᱦᱟᱨ ᱠᱚ ᱟᱠᱚ ᱡᱮ ᱤᱧᱨᱮᱱ ᱚᱲᱟᱜ ᱨᱮᱱ ᱠᱤᱢᱤᱱ ᱦᱮᱱᱟᱭ ᱛᱤᱧᱟ ᱠᱟᱹᱢᱤ ᱜᱚᱲᱚᱣᱧᱟ ᱥᱮ ᱛᱩᱫ ᱨᱚᱦᱚᱭᱠᱟᱛᱮᱫ ᱠᱟᱴᱤᱡ ᱜᱚᱲᱚ ᱢᱟᱱᱮ ᱱᱟᱣᱟ ᱱᱟᱣᱟ ᱵᱟᱯᱞᱟ ᱥᱚᱢᱚᱭ ᱡᱮ ᱵᱮᱥᱤ ᱵᱟᱭ ᱠᱟᱢᱤ ᱨᱮᱸᱦᱚ ᱢᱟᱱᱮ ᱟᱱ ᱡᱩᱫᱤ ᱜᱚᱲᱚᱭ ᱮᱢᱚᱜᱼᱟ ᱚᱱᱟ ᱢᱤᱫ ᱴᱟᱝ ᱟᱹᱰᱤ ᱡᱚᱛᱚ ᱦᱚᱲ ᱜᱮ ᱟᱥᱟ ᱟᱠᱚ ᱡᱟᱛᱮ ᱜᱚᱲᱚ ᱤᱢᱟᱹᱧ ᱢᱟ
ᱦᱳᱭ ᱡᱟᱸᱦᱟ ᱩᱰᱟᱹᱝ ᱜᱮ ᱥᱮ ᱡᱟᱸ ᱦᱟᱸ ᱩᱰᱟᱹᱝ ᱜᱮᱵᱮᱱ ᱵᱟᱰᱟᱭᱟ ᱥᱮ ᱡᱟᱸᱦᱟ ᱫᱟᱲᱮᱜ-ᱟ ᱩᱱᱟᱹᱜ ᱴᱩᱠᱩ ᱪᱮᱥᱴᱟ ᱦᱚᱸ ᱵᱟᱠᱚ ᱪᱮᱥᱴᱟᱭ ᱫᱟ ᱱᱮᱛᱟᱨ ᱢᱟ ᱱᱮᱛᱟᱨ ᱢᱟᱛᱚ ᱚᱲᱟᱜ ᱨᱮ ᱚᱠᱟ ᱨᱤᱞᱥ ᱵᱷᱤᱰᱤᱭᱳ ᱮᱢᱚᱱ ᱠᱚ ᱵᱮᱱᱟᱣ ᱮᱫᱟ ᱱᱮᱛᱟᱨ ᱢᱟ ᱢᱳᱵᱟᱭᱤᱞ ᱢᱳᱵᱟᱭᱤᱞ ᱦᱮᱡ ᱠᱟᱛᱮᱫ ᱦᱚᱸ ᱦᱳᱭ ᱟᱹᱰᱤ ᱡᱟᱹᱥᱛᱤ ᱫᱚ ᱵᱨᱮᱥ ᱵᱷᱤᱰᱭᱳ ᱠᱚ ᱵᱮᱱᱟᱣ ᱫᱟ ᱚᱲᱟᱜ ᱨᱮᱱᱟᱜ ᱠᱟᱹᱢᱤ ᱵᱟᱹᱜᱤ ᱠᱟᱛᱮ ᱾ ᱜᱤᱫᱽᱨᱟᱹ ᱦᱚᱸ ᱟᱠᱟ ᱨᱮᱪᱚᱭ ᱫᱚᱦᱚᱴᱚ ᱠᱟᱫᱮ ᱢᱟ ᱟᱫᱚ ᱩᱱᱤ ᱜᱤᱫᱽᱨᱟᱹ ᱱᱚᱸᱰᱮ ᱮᱱᱮᱡ ᱮ ᱫᱷᱩᱨᱟᱹᱣ ᱠᱟᱱᱟ ᱾ ᱚᱱᱟ ᱠᱚ ᱤᱫᱤ ᱫᱤᱭᱮ ᱟᱵᱮᱱ ᱪᱮᱫ ᱵᱮᱱ ᱞᱟᱹᱭ ᱜᱮᱭᱟ ᱡᱮ ᱢᱳᱵᱟᱭᱤᱞ ᱨᱮ ᱫᱚ ᱛᱤᱱᱟᱜ ᱴᱟ ᱵᱷᱟᱜᱤᱭᱟ ᱛᱤᱱᱟᱹᱜ ᱴᱟ ᱵᱟᱲᱤᱡᱼᱟ?
ᱢᱤᱫᱴᱟᱝ ᱦᱟᱞᱤᱧ ᱞᱟᱹᱭᱼᱟ ᱡᱟᱦᱟᱸ ᱢᱳᱵᱟᱭᱤᱞ ᱤᱫᱤ ᱠᱟᱛᱮᱜ ᱫᱚ ᱢᱳᱵᱟᱭᱤᱞ ᱫᱚ ᱜᱚᱴᱟ ᱜᱮ ᱞᱟᱠᱛᱤᱜ ᱠᱟᱱᱟ ᱢᱳᱵᱟᱭᱤᱞ ᱦᱚᱸ ᱾ ᱠᱚᱢ ᱵᱮᱥᱤ ᱫᱚ ᱜᱚᱴᱟ ᱜᱮ ᱞᱟᱹᱠᱛᱤᱜ ᱠᱟᱱᱟ ᱤᱥᱠᱩᱞ ᱠᱚᱞᱮᱡ ᱟᱵᱟᱨ ᱮᱢᱱᱤ ᱥᱟᱫᱷᱟᱨᱚᱱ ᱦᱚᱲ ᱦᱚᱸ ᱞᱟᱹᱠᱛᱤᱜ ᱠᱟᱱ ᱜᱮᱭᱟ ᱡᱟᱸᱦᱟᱭ ᱚᱞᱚᱜ ᱯᱟᱲᱦᱟᱜ ᱵᱟᱭ ᱪᱮᱫᱚᱜ ᱠᱟᱱᱟ ᱩᱱᱤ-ᱭᱟᱜ ᱦᱚᱸ ᱞᱟᱹᱠᱛᱤᱜ ᱠᱟᱱ ᱜᱮᱭᱟ ᱾ ᱯᱷᱳᱱ ᱫᱚ ᱵᱟᱝ ᱡᱟᱦᱟᱸ ᱥᱮ ᱡᱳᱜᱟᱡᱳᱜ ᱵᱮᱵᱚᱥᱛᱷᱟ ᱞᱟᱹᱜᱤᱫ ᱢᱮᱱᱠᱷᱟᱱ ᱟᱹᱞᱤᱧᱟᱜ ᱢᱮᱱ ᱫᱚ ᱱᱚᱣᱟ ᱜᱮ ᱜᱟᱨᱡᱮᱱ ᱠᱚ ᱴᱷᱮᱱ ᱟᱵᱚ ᱱᱤᱡᱮᱨ ᱜᱤᱫᱽᱨᱟᱹ ᱦᱚᱸ ᱡᱟᱦᱟᱸᱭ ᱵᱩᱡ ᱮᱢ ᱥᱮᱬᱟ ᱟᱠᱟᱫᱟ ᱢᱟᱱᱮ ᱯᱷᱳᱱ ᱵᱟᱹᱲᱤᱡ ᱵᱮᱣ ᱟᱨ ᱟᱞᱚᱢ ᱵᱮᱣᱦᱟᱨᱟ ᱟᱨ ᱛᱟᱨᱯᱚᱨᱮ ᱚᱠᱛᱚ ᱨᱮ ᱚᱞᱚᱜ ᱢᱮ ᱢᱟᱱᱮ ᱯᱷᱳᱱ ᱱᱤᱭᱮ ᱵᱮᱥᱤ ᱵᱮᱥᱛᱚᱛᱟ ᱟᱞᱚᱢ ᱫᱮᱠᱷᱟᱣᱟ ᱾ ᱛᱟᱯᱚᱨᱮ ᱱᱤᱡᱮᱨ ᱜᱟᱨᱡᱮᱱ ᱦᱚᱸᱧ ᱞᱟᱹᱭ ᱡᱟᱦᱟᱸ ᱠᱟᱹᱴᱤᱡ ᱠᱟᱹᱴᱤᱡ ᱜᱤᱫᱽᱨᱟᱹ ᱦᱚᱸ ᱯᱷᱳᱱ ᱠᱚ ᱥᱟᱵ ᱠᱚ ᱠᱟᱱᱟ ᱢᱟᱱᱮ ᱦᱚᱭᱛᱳ ᱨᱟᱜ ᱫᱟᱭ ᱱᱮ ᱛᱟᱦᱞᱮ ᱱᱮ ᱢᱟᱹᱭ ᱯᱷᱳᱱ, ᱥᱮ ᱱᱮ ᱵᱟᱵᱩ ᱯᱷᱳᱱ ᱧᱮᱞ ᱢᱮ ᱧᱮᱞ ᱠᱟᱛᱮ ᱵᱩᱞᱟᱹᱣᱮᱫ ᱠᱚᱣᱟ ᱚᱱᱟ ᱫᱚ ᱠᱤᱱᱛᱩ ᱛᱚ ᱩᱱᱤ ᱜᱤᱫᱽᱨᱟᱹᱣᱟᱜ ᱵᱨᱮᱱ ᱨᱮ ᱢᱤᱫᱴᱟᱝ ᱟᱹᱰᱤ ᱵᱟᱹᱲᱤᱡ ᱚᱨᱥᱚᱝ ᱯᱟᱲᱟᱜ ᱠᱟᱱᱟ ᱾
ᱦᱳᱭ ᱟᱵᱮᱱ ᱠᱤᱪᱷᱩᱜᱟᱱ ᱟᱵᱮᱱ ᱠᱤᱪᱷᱩᱠᱷᱚᱱ ᱢᱟᱲᱟᱝ ᱜᱮᱵᱮᱱ ᱞᱟᱹᱭ ᱠᱮᱫᱟ ᱡᱮ ᱠᱚᱢ ᱵᱚᱭᱮᱥ ᱠᱩᱲᱤ ᱜᱤᱫᱽᱨᱟᱹ ᱡᱟᱦᱟᱸᱭ ᱜᱤᱫᱽᱨᱟᱹ ᱠᱚ ᱦᱩᱭᱩᱜ ᱠᱟᱱᱟ ᱠᱚ ᱟᱹᱰᱤ ᱚᱼᱯᱩᱥᱴᱤᱠᱚᱨ ᱜᱤᱫᱽᱨ ᱠᱚ ᱦᱩᱭᱩᱜ ᱠᱟᱱᱟ ᱚᱱᱟ ᱴᱷᱤᱠ ᱜᱤᱵᱤᱱ ᱵᱤᱱ ᱞᱟᱹᱭ ᱠᱟᱫᱟ ᱾
ᱠᱟᱹᱴᱤᱡ ᱜᱤᱫᱽᱨᱟᱹ ᱡᱮ ᱨᱟᱜ ᱫᱟᱭ
ᱚᱱᱮ ᱡᱮ ᱟᱫᱚ ᱢᱳᱵᱟᱭᱤᱞᱮ ᱥᱟᱵ ᱟᱫᱮᱭᱟ ᱚᱱᱮ ᱡᱮ ᱠᱟᱹᱴᱤᱡ ᱠᱷᱚᱱᱟᱜ ᱡᱮ ᱢᱳᱵᱟᱭᱤᱞ ᱥᱟᱵ ᱥᱟᱵ ᱯᱟᱹᱨᱠᱟᱹ ᱧᱮᱧᱮᱞᱛᱮ ᱯᱟᱹᱨᱠᱟᱹᱜ ᱠᱟᱱᱟᱭ ᱠᱟᱨᱴᱩᱱ ᱧᱮᱞ ᱧᱮᱞᱛᱮ ᱡᱟᱸᱦᱟ ᱛᱤᱱᱟᱹᱜ ᱜᱮ ᱫᱤᱱ ᱵᱟᱹᱲᱛᱤᱜ ᱠᱟᱱᱟ ᱵᱚᱭᱮᱥ ᱵᱟᱹᱲᱛᱤᱜ ᱠᱟᱱ ᱛᱟᱭᱟ ᱩᱱ ᱥᱟᱶ-ᱥᱟᱶᱛᱮ ᱚᱱᱮ ᱡᱮ ᱚᱱᱮ ᱢᱳᱵᱟᱭᱤᱞᱮ ᱯᱟᱹᱨ -ᱠᱟᱹᱣ ᱠᱟᱱ ᱫᱚ ᱚᱞᱚᱜ ᱯᱟᱲᱦᱟᱜ ᱫᱤᱜ ᱫᱚ ᱴᱟᱱ ᱫᱚ ᱵᱟᱝ ᱦᱤᱡᱩᱜ ᱛᱟᱭᱟ ᱟᱭᱳ ᱵᱟᱵᱟ ᱫᱚ ᱧᱩᱛᱟᱹ ᱟᱨ ᱧᱩᱛᱟᱹ ᱨᱮᱠᱤᱱ ᱛᱟᱦᱮᱸ ᱠᱟᱱᱟ ᱡᱮ ᱟᱡᱨᱮᱱ ᱜᱤᱫᱽᱨᱟᱹ ᱡᱮ ᱧᱩᱛᱟᱹᱫ ᱠᱷᱚᱱ ᱢᱟᱨᱥᱟᱞ ᱰᱟᱦᱟᱨᱤᱧ ᱛᱟᱲᱟᱢ ᱤᱫᱤ ᱦᱚᱪᱚᱭᱮᱭᱟ ᱚᱱᱟ ᱫᱚ ᱵᱟᱠᱚ ᱠᱷᱚᱡᱚᱜ ᱠᱟᱱᱟ, ᱦᱮᱸ ᱟᱵᱮᱱ ᱦᱚᱸ ᱴᱷᱤᱠ ᱜᱮ ᱵᱮᱱ ᱞᱟᱹᱭ ᱟᱠᱟᱫᱟ ᱢᱳᱵᱟᱭᱤᱞ ᱦᱚᱸ ᱟᱹᱰᱤ
ᱦᱳᱭ
ᱫᱟᱵᱮᱱ
ᱢᱮᱱᱫᱟᱹᱧ ᱠᱟᱹᱴᱤᱡ ᱠᱷᱚᱱ ᱜᱮ ᱡᱮ ᱵᱳᱭ ᱟᱛᱮᱫ ᱜᱮ ᱫᱩᱲᱩᱵᱮᱢ ᱜᱤᱫᱽᱟᱹ ᱡᱮ ᱚᱞᱚᱜ, ᱯᱟᱲᱦᱟᱜ ᱥᱮᱲᱟ ᱦᱚᱪᱚᱭᱮᱢ ᱴᱟᱭᱤᱢ ᱡᱟᱦᱟᱸ ᱯᱷᱳᱱᱮᱢ ᱧᱮᱞ ᱫᱟ ᱟᱢ ᱱᱤᱡᱮ ᱜᱟᱨᱡᱮᱱ ᱤᱱᱟᱹ ᱚᱠᱛᱚ ᱜᱮ ᱡᱚᱫᱤ ᱟᱢᱨᱮᱱ ᱜᱤᱫᱽᱨᱟᱹ ᱠᱟᱹᱴᱤᱡ ᱚᱞᱚᱜ ᱯᱟᱲᱦᱟᱜ ᱥᱤᱞᱮᱴ ᱥᱟᱵ ᱠᱟᱛᱮ ᱡᱩᱫᱤᱢ ᱫᱩᱲᱩᱵᱮᱭᱟ ᱚᱱᱟ ᱠᱟᱛᱮ ᱱᱟᱯᱟᱭ ᱠᱟᱹᱢᱤᱨᱮ ᱵᱟᱝ ᱞᱟᱜᱟᱣ ᱠᱚᱜᱼᱟ ᱵᱟᱝ ᱥᱮ?
ᱦᱳᱭ ᱟᱹᱰᱤ ᱡᱟᱹᱥᱛᱤ ᱠᱟᱹᱢᱤ ᱨᱮ ᱞᱟᱜᱟᱣ ᱠᱚᱜ-ᱟ ᱪᱮᱫᱟᱜ ᱥᱮ ᱡᱟᱦᱟᱸ ᱴᱟᱭᱤᱢ ᱮᱱᱮᱢ ᱥᱮᱨᱮᱧ ᱵᱟᱫᱽ ᱠᱟᱛᱮᱫ ᱥᱮ ᱢᱳᱵᱟᱭᱤᱞ ᱵᱟᱝ ᱜᱷᱟᱱᱴᱟ ᱠᱟᱛᱮ ᱚᱱᱟ ᱴᱟᱭᱤᱢ ᱨᱮ ᱜᱤᱫᱽᱨᱟᱹ ᱪᱮᱛᱟᱱ ᱨᱮ ᱡᱮ ᱯᱟᱲᱦᱟᱜ ᱡᱩᱫᱤᱢ ᱞᱟᱹᱭ ᱤᱫᱤᱭᱮᱭᱟ ᱥᱮ ᱚᱱᱟ ᱜᱮ ᱟᱹᱰᱤ ᱡᱟᱹᱥᱛᱤ ᱱᱟᱯᱟᱭᱚᱜᱼᱟ, ᱪᱮᱫᱟᱜ ᱥᱮ ᱥᱳᱢᱳᱭ ᱫᱚ ᱡᱟᱦᱟᱸ ᱩᱰᱟᱹᱝ ᱮᱢ ᱧᱟᱢᱟ ᱩᱱᱟᱹᱜ ᱩᱰᱟᱹᱝ ᱜᱮ ᱡᱩᱫᱤᱢ ᱞᱟᱹᱭᱟ ᱥᱮ ᱛᱟᱣ ᱵᱚᱦᱩᱛ ᱪᱮᱫᱟᱜ ᱥᱮ ᱜᱤᱫᱽᱨᱟᱹ ᱫᱚ ᱱᱟ ᱦᱚᱭ ᱢᱤᱫ ᱫᱷᱟᱣ ᱫᱚ ᱩᱱᱤᱫᱚ ᱵᱟᱭ ᱵᱩᱡᱟ ᱩᱱᱤᱫᱚ ᱵᱟᱨ ᱯᱮ ᱫᱷᱟᱣ ᱫᱷᱚᱨᱮ ᱞᱟᱹᱭ ᱵᱩᱡᱷᱟᱹᱣ ᱦᱩᱭᱩᱜᱼᱟ ᱩᱱᱤᱫᱚ ᱾
ᱟᱨ ᱱᱮᱛᱟᱨ ᱢᱟᱛᱚ ᱡᱟᱦᱟᱸ ᱧᱮᱞᱚᱜ ᱠᱟᱱᱟ ᱾ ᱢᱳᱵᱟᱭᱤᱞ ᱦᱚᱸᱵᱷᱟᱜᱮ ᱢᱟᱱᱫᱮ ᱵᱷᱟᱜᱮ ᱫᱚ ᱵᱷᱟᱜᱮ ᱜᱮᱭᱟ ᱪᱮᱫᱟᱜ ᱥᱮ ᱠᱩᱞ ᱜᱤᱫᱽᱨᱟᱹ, ᱮᱢ ᱠᱚ ᱫᱚ ᱟ ᱱᱮᱛᱟᱨ ᱢᱟ ᱡᱟᱦᱟᱸ ᱜᱤᱫᱽᱨᱟᱹ ᱠᱚ ᱧᱮᱞᱚᱜ ᱠᱟᱱᱟ ᱠᱚ ᱠᱟᱹᱴᱤᱡ ᱜᱤᱫᱽᱨᱟᱹ ᱢᱳᱵᱟᱭᱤᱞ ᱠᱚ ᱮᱢᱟ ᱠᱚ ᱠᱟᱱᱟ ᱾ ᱠᱚ ᱢᱳᱵᱟᱭᱤᱞ ᱦᱚᱸ ᱢᱮᱫ ᱨᱮᱱᱟᱜ ᱯᱟᱣᱟᱨ ᱠᱟᱴᱤᱡ ᱜᱤᱫᱽᱨᱟᱹ ᱫᱚ ᱤᱭᱩᱱᱤᱴ ᱯᱟᱣᱟᱨ ᱫᱚ ᱠᱟᱹᱴᱤᱡ ᱠᱚᱢ ᱧᱚᱜ ᱜᱮᱭᱟ ᱥᱮ?
ᱮᱠᱫᱚᱢ ᱮᱠᱫᱚᱢ, ᱢᱮᱫ ᱦᱚᱸ ᱵᱟᱹᱲᱤᱡᱚᱜ ᱠᱟᱱ ᱛᱟᱠᱚᱣᱟ ᱾ ᱢᱟᱱᱮ ᱟᱹᱰᱤ ᱠᱚᱢ ᱵᱚᱭᱮᱥ ᱨᱮ ᱜᱮ ᱢᱮᱫ ᱨᱮᱱᱟᱜ ᱯᱟᱣᱟᱨ ᱪᱟᱵᱟᱜ ᱠᱟᱱ ᱛᱟᱠᱚᱣᱟ, ᱢᱟᱱᱮ ᱪᱮᱫ ᱦᱚᱸ ᱵᱟᱠᱚ ᱧᱮᱞ ᱴᱷᱤᱠᱟᱹᱭᱟ ᱵᱟᱝ?
ᱦᱳᱭ, ᱜᱤᱫᱽᱨᱟᱹ ᱫᱚ ᱱᱟᱦᱚᱭ ᱵᱟᱭ ᱵᱩᱡᱟ ᱡᱮ ᱱᱚᱣᱟ ᱫᱚ ᱪᱮᱫ ᱠᱟᱱᱟ ᱢᱮᱱ ᱛᱮ, ᱡᱩᱞᱩᱜ ᱠᱟᱱᱟ ᱠᱟᱴᱩᱱ ᱠᱚ ᱧᱮᱞᱚᱜ ᱠᱟᱱᱟ ᱚᱱᱟ ᱟᱹᱰᱤ ᱨᱟᱹᱥᱠᱟᱹᱭ ᱵᱩᱡᱷᱟᱹᱣᱟ ᱠᱤᱱᱛᱩ ᱚᱱᱟ ᱥᱟᱶ ᱥᱟᱶ ᱛᱮ ᱟᱭᱳ ᱵᱟᱵᱟ ᱦᱚᱸ ᱱᱚᱣᱟ ᱦᱚᱸ ᱟᱹᱰᱤ, ᱵᱩᱴ ᱵᱟᱲᱟᱭ ᱞᱟᱹᱠᱛᱤ ᱠᱟᱱᱟ ᱪᱮᱫᱟᱜ ᱥᱮ ᱩᱱᱤ ᱛᱤᱨᱮ ᱢᱳᱵᱟᱭᱤᱞ ᱫᱚ ᱮᱢ ᱜᱮ ᱩᱪᱤᱛ ᱜᱮ ᱵᱟᱝ ᱠᱟᱱᱟ ᱮᱠᱟᱞ ᱜᱮ ᱾
ᱯᱟᱲᱦᱟᱜ ᱥᱟᱶᱛᱟ ᱟᱭᱟᱜ ᱧᱩᱛᱟᱹᱛ ᱰᱟᱦᱟᱨ ᱦᱚᱸ ᱧᱩᱛᱩᱜ ᱠᱟᱱ ᱛᱟᱭᱟ ᱥᱟᱶ ᱥᱟᱶᱛᱮ ᱟᱭᱟᱜ, ᱦᱚᱲᱢᱚ ᱡᱟᱦᱟᱸ ᱢᱮᱫ ᱢᱮᱫ ᱱᱟᱦᱚᱸ ᱟᱹᱰᱤ ᱠᱷᱚᱛᱤ ᱠᱚᱨ ᱟᱹᱜᱩᱭᱮᱫ ᱛᱟᱭᱟ᱾
ᱟᱱᱮ ᱡᱟᱦᱟᱸᱭ ᱠᱟᱹᱴᱤᱡ ᱠᱷᱚᱱ ᱜᱮ ᱯᱷᱳᱱ ᱧᱮᱞᱮ ᱯᱟᱹᱨᱠᱟᱹᱣ ᱮᱱᱟ ᱛᱟᱦᱚᱞᱮ ᱩᱱᱤ ᱵᱨᱮᱱ ᱫᱚ ᱚᱱᱟ ᱯᱷᱳᱱ ᱜᱮ ᱛᱟᱦᱮᱸᱱ ᱛᱟᱭᱟ, ᱚᱞᱚᱜ ᱯᱟᱲᱦᱟᱜ ᱢᱚᱱᱮ ᱮᱠᱫᱚᱢ ᱜᱮ ᱵᱟᱝ ᱴᱟᱱᱚᱜ ᱛᱟᱭᱟ ᱾ ᱢᱟᱱᱮ ᱠᱷᱟᱹᱞᱤ ᱯᱷᱳᱱ ᱢᱟᱱᱮ ᱯᱷᱳᱱ ᱡᱩᱫᱤ ᱵᱟᱢ ᱛᱟᱦᱞᱮ ᱨᱟᱜ ᱛᱮ ᱮᱠᱫᱟᱢᱮ ᱤᱭᱟᱹᱭᱟ ᱢᱟᱱᱮ ᱢᱟᱱᱮ ᱮᱢᱚᱱ ᱢᱟᱱᱮ ᱠᱤᱪᱷᱩ ᱠᱤᱪᱷᱩ ᱜᱟᱨᱡᱮᱱ ᱢᱮᱱᱟᱜ ᱠᱚᱣᱟ ᱡᱩᱫᱤ ᱜᱤᱫᱽᱨᱟᱹ ᱜᱤᱫᱽᱨᱟᱹ ᱫᱚ ᱡᱮᱛ ᱫᱟᱲᱮᱭᱟᱜᱮ ᱵᱷᱟᱞᱮ ᱡᱮᱛ ᱟᱸᱡᱚᱢ ᱛᱟᱭᱟᱢ ᱵᱟᱹᱲᱤᱡ ᱡᱮᱛ ᱱᱤᱭᱟᱹ ᱫᱚ ᱠᱟᱹᱴᱤᱡ ᱦᱚᱸ ᱯᱨᱚᱥᱚᱭ ᱮᱢ ᱮᱠᱫᱚᱢ ᱵᱟᱝ ᱜᱟᱱᱚᱜᱼᱟ᱾
ᱦᱳᱭ, ᱟᱨ ᱱᱤᱛᱚᱜ ᱜᱤᱫᱽᱨᱟᱹ ᱠᱚ ᱡᱟᱦᱟᱸ ᱤᱥᱠᱩᱞ ᱜᱤᱫᱽᱨᱟᱹ ᱠᱚ ᱪᱟᱞᱟᱜ ᱠᱟᱱᱟ ᱯᱷᱟᱭᱤᱵ, ᱥᱤᱠᱥ, ᱥᱮᱵᱷᱮᱱ ᱨᱮᱱ ᱜᱤᱫᱽᱨᱟᱹ, ᱢᱳᱵᱟᱭᱤᱞ ᱵᱟᱵᱮᱱ ᱮᱢᱟ ᱠᱚ ᱠᱷᱚᱱ ᱤᱥᱠᱩᱞ ᱜᱮ ᱵᱟᱠᱚ ᱪᱟᱞᱟ ᱞᱟᱜᱤᱫᱚᱜ
ᱢᱳᱵᱟᱭᱤᱞ ᱮᱛᱚ ᱠᱚ ᱯᱟᱹᱨᱠᱟᱹᱣ ᱠᱟᱱᱟ ᱱᱮᱛᱟᱨ ᱢᱟ ᱢᱤᱫᱵᱟᱨ ᱜᱮᱢ ᱠᱚ ᱦᱚᱸ ᱩᱰᱩᱠ ᱠᱟᱱᱟ᱾ ᱢᱳᱵᱟᱭᱤᱞ ᱞᱟᱹᱭᱟ ᱡᱮ ᱤᱥ ᱤᱥᱠᱩᱞ ᱞᱤᱧ ᱪᱟᱞᱟᱜᱼᱟ ᱢᱳᱵᱟᱭᱤᱞ ᱠᱤᱨᱤᱧ ᱟᱹᱞᱤᱧ ᱢᱮ ᱵᱟ, ᱵᱟᱵᱮᱱ ᱠᱤᱨᱤᱧᱟᱭ ᱵᱟᱠᱚ ᱡᱚᱢ ᱞᱟᱹᱜᱤᱫᱚᱜ ᱠᱟᱱᱟ, ᱡᱚᱢ ᱥᱳᱢᱳᱭ ᱦᱚᱸ ᱢᱳᱵᱟᱭᱤᱞ, ᱯᱟᱲᱦᱟᱜ ᱥᱳᱢᱳᱭ ᱦᱚᱸ ᱢᱳᱵᱟᱭᱤᱞ, ᱱᱮᱛᱟ ᱮᱢᱚᱱ ᱫᱤᱱ ᱠᱚ ᱦᱚᱸ ᱧᱮᱞᱚᱜ ᱠᱟᱱᱟ ᱡᱟᱦᱟᱸ ᱡᱮ, ᱤᱥᱠᱩᱞ ᱧᱩᱛᱩᱢ ᱫᱚ ᱠᱚ ᱩᱰᱩᱠ ᱟᱠᱟᱱᱟ ᱴᱷᱤᱠ ᱜᱮ, ᱚᱲᱟᱜ ᱠᱷᱚᱡ ᱫᱤᱭᱮ ᱤᱥᱠᱩᱞ ᱫᱚ ᱵᱟᱠᱚ ᱵᱚᱞᱚᱱ ᱠᱟᱱᱟ, ᱯᱮᱜᱮᱱ ᱠᱟᱛᱷᱟ ᱫᱚ ᱵᱟᱝ ᱛᱟᱦᱮᱸᱱ ᱠᱟᱱ ᱛᱟᱠᱚᱣᱟ ᱾ ᱡᱮ ᱤᱥᱠᱩᱞ ᱦᱮᱡ ᱠᱟᱱᱟ ᱢᱮᱱᱛᱮ ᱾ ᱥᱟᱶ ᱥᱟᱶᱛᱮ ᱩᱥᱠᱩᱞ ᱫᱚ ᱚᱱᱮ ᱡᱮ ᱩᱰᱩᱠ ᱱᱟᱭ, ᱠᱟᱹ ᱴᱤᱡ ᱜᱮᱢ ᱠᱚᱭ ᱠᱷᱮᱞ ᱵᱟᱲᱟ ᱠᱮᱫᱟ ᱥᱟᱶ ᱥᱟᱶᱛᱮ ᱟᱠᱟ ᱠᱚᱨᱮ ᱯᱟᱛᱟ ᱪᱷᱟᱛᱟ ᱦᱩᱭᱩᱜ ᱠᱟᱱᱟ, ᱚᱱᱛᱮ ᱠᱚ ᱢᱚᱰᱨᱟᱣ ᱱᱟ ᱠᱚ᱾ ᱚᱸᱰᱮ ᱪᱟᱞᱟᱣ ᱠᱟᱛᱮᱜ ᱯᱟᱛᱟ ᱥᱩᱢᱩᱝ ᱧᱮᱞ ᱥᱩᱢᱩᱝ ᱫᱚ ᱵᱟᱝ, ᱧᱩ ᱟᱨ ᱜᱤᱛᱤᱡ ᱦᱟᱺᱰᱤ ᱯᱟᱹᱨᱩᱣᱟᱹ ᱠᱟᱹ ᱰᱩᱵᱩᱡᱬ ᱛᱟᱦᱮᱸᱱ ᱠᱟᱱᱟ ᱠᱚ, ᱚᱱᱟ ᱤᱫᱤ ᱠᱟᱛᱮ ᱪᱮᱫ ᱵᱤᱱ ᱞᱟᱹᱭᱟ ᱦᱟᱺᱰᱤ ᱯᱟᱹᱣᱨᱟᱹ ᱛᱤᱱᱟᱹᱜ ᱴᱟᱜ ᱵᱷᱟᱹᱜᱮᱭᱟ ᱛᱤᱱᱟᱹᱜ ᱴᱟᱜ ᱵᱟᱹᱲᱤᱡᱟ?
ᱦᱟᱺᱰᱤ ᱯᱟᱹᱣᱨᱟᱹ ᱟᱵᱚ ᱥᱮᱨᱣᱟ ᱨᱮᱱᱟᱜ ᱠᱟᱱ ᱜᱮᱭᱟ ᱯᱟᱹᱦᱤᱞ ᱯᱤᱞᱪᱩ ᱨᱟᱥᱟ ᱡᱟᱦᱟᱸ ᱠᱚ ᱢᱮᱛᱟᱜ ᱠᱟᱱ ᱯᱤᱞᱪᱩ ᱨᱟᱥᱟ ᱢᱮᱱᱛᱮ ᱵᱚᱱ ᱩᱯᱨᱩᱢᱟ ᱚᱱᱟ ᱯᱟᱹᱣᱨᱟᱹ ᱦᱟᱺᱰᱤ ᱫᱚ ᱢᱮᱱᱠᱷᱟᱱ ᱡᱟᱦᱟᱸ ᱵᱚᱸᱜᱟ ᱥᱟᱨᱮᱡ ᱠᱟᱛᱮᱜ ᱡᱟᱦᱟᱸ ᱥᱟᱨᱮᱡ ᱛᱟᱦᱮᱸᱱ ᱠᱷᱟᱱ ᱚᱱᱟ ᱧᱩ ᱠᱮᱫᱟᱢ ᱴᱷᱤᱠ ᱜᱮᱭᱟ, ᱢᱮᱱᱠᱷᱟᱱ ᱡᱮ ᱦᱚᱸᱜ-ᱚᱭ ᱠᱟᱹᱴᱤᱡ ᱠᱟᱹᱴᱤᱡ ᱠᱚᱲᱟ ᱜᱤᱫᱽᱨᱟᱹ ᱠᱩᱲᱤ ᱜᱤᱫᱽᱨᱟᱹ, ᱠᱩᱲᱤ ᱜᱤᱫᱽᱨᱟᱹ ᱦᱚᱸ ᱠᱚ ᱧᱩᱭᱮᱫᱟ ᱠᱚᱲᱟ ᱜᱤᱫᱟᱹᱨ ᱫᱚ ᱪᱮᱫ ᱵᱮᱱ ᱞᱟᱹᱭᱟ᱾ ᱠᱩᱲᱤ ᱜᱤᱫᱽᱨᱟᱹ ᱦᱚᱸ ᱠᱚ ᱧᱮᱞᱟᱭᱮᱫᱟ, ᱦᱮᱞᱳᱣ, ᱨᱚᱲ ᱟᱸᱡᱚᱢᱚᱜ ᱠᱟᱱ ᱜᱮᱭᱟ ᱛᱚ?
ᱦᱮᱸ ᱟᱸᱡᱚᱢᱚᱜ ᱠᱟᱱᱟ᱾
ᱦᱮᱞᱳᱣᱦᱳᱭᱛᱚ ᱠᱩᱲᱤ ᱜᱤᱫᱽᱨᱟᱹ ᱦᱚᱸᱠᱚ ᱧᱩᱭᱫᱟ᱾
ᱦᱮᱸ, ᱚᱱᱟ ᱡᱮᱢᱚᱱ ᱞᱟᱹᱭ ᱠᱮᱫᱟ ᱠᱚᱲᱟ ᱜᱤᱫᱽᱨᱟᱹ ᱦᱚᱸ ᱠᱩᱲᱤ ᱜᱤᱫᱽᱨᱟᱹ ᱠᱚ ᱠᱚᱢ ᱵᱚᱭᱚᱥ ᱠᱩᱲᱤ ᱜᱤᱫᱽᱨᱟᱹ ᱠᱚ ᱧᱩᱭ ᱫᱟᱠᱚ, ᱚᱱᱟ ᱫᱚ ᱚᱱᱮ ᱡᱮ ᱠᱟᱹᱴᱤᱡ ᱠᱷᱚᱱ ᱧᱩ, ᱚᱱᱮ ᱡᱮ ᱱᱚᱣᱟ ᱫᱚ ᱯᱟᱹᱣᱨᱟᱹ ᱨᱮᱱᱟᱜ ᱱᱮᱥᱟ, ᱢᱟᱱᱮ ᱦᱩᱭᱩᱜ ᱠᱟᱱᱟ, ᱦᱩᱥ, ᱫᱤᱥᱟᱹ, ᱵᱩᱫᱽᱫᱷᱤ, ᱜᱮᱭᱟᱱ ᱡᱷᱚᱛᱚ ᱵᱚᱱ ᱟᱫ ᱪᱟᱵᱟᱭᱟ ᱚᱱᱟ ᱫᱚ᱾ ᱵᱚᱦᱚᱜ ᱫᱚ, ᱧᱩ ᱤᱫᱤ ᱞᱮᱠᱷᱟᱱ ᱫᱤᱱᱟᱹᱢ, ᱦᱮᱸ ᱞᱟᱹᱭᱵᱮᱱ?
ᱡᱟᱦᱟᱸ ᱚᱨᱠᱮᱥᱴᱟᱨ ᱠᱚ ᱦᱩᱭᱩᱜ ᱠᱟᱱᱟ, ᱚᱱᱟ ᱠᱚ ᱵᱟᱨᱮᱛᱮ ᱟᱹᱵᱤᱱ ᱪᱮᱫ ᱵᱮᱱ ᱞᱟᱹᱭᱟ? ᱚᱱᱟ ᱦᱩᱭ ᱫᱚᱨᱠᱟᱨ ᱥᱮ ᱚᱱᱟ ᱠᱚ ᱵᱟᱝ ᱫᱚᱨᱠᱟᱨ?
ᱟᱹᱞᱤᱧ ᱫᱚ ᱱᱚᱣᱟ ᱜᱮᱞᱤᱧ ᱞᱟᱹᱭᱟ ᱪᱮᱫᱟᱜ ᱥᱮ, ᱮᱱᱮᱡ ᱥᱮᱨᱮᱧ ᱦᱚᱸ ᱵᱷᱟᱜᱮ ᱜᱮᱭᱟ, ᱚᱱᱟ ᱫᱚ ᱟᱵᱚ ᱱᱤᱡᱮ ᱴᱷᱮᱱ ᱜᱚᱲᱟ, ᱟᱵᱚ ᱟᱵᱚ ᱚᱠᱟ ᱞᱮᱠᱟ ᱵᱚᱱ ᱵᱮᱵᱚᱦᱟᱨᱟ ᱚᱱᱟ ᱦᱚᱲᱢᱚ, ᱠᱚ ᱡᱤᱣᱤ ᱟᱵᱚ ᱨᱮᱱ ᱜᱤᱫᱽᱨᱟᱹ ᱯᱤᱫᱽᱟᱹ ᱚᱠᱟ ᱞᱮᱠᱟ ᱵᱚᱱ ᱥᱟᱥᱚᱱ ᱠᱚᱣᱟ ᱚᱱᱠᱟ ᱜᱮᱠᱚ ᱩᱱᱠᱩ ᱠᱚ ᱪᱟᱞᱟᱜ ᱟᱠᱚ᱾ ᱚᱨᱠᱮᱥᱴᱟᱨ ᱫᱚ ᱵᱟᱝ ᱵᱟᱹᱲᱤᱡᱼᱟ ᱪᱮᱫᱟᱜ ᱥᱮ, ᱮᱱᱮᱡ ᱥᱮᱨᱮᱧ ᱦᱚᱸ ᱥᱚᱢᱚᱭ ᱨᱮ ᱞᱟᱹᱠᱛᱤ ᱠᱟᱱᱟ᱾
ᱢᱚᱱᱮ ᱠᱚ ᱨᱟᱹᱥᱠᱟᱹ ᱢᱚᱱᱮ ᱠᱚ ᱵᱷᱟᱞᱮ ᱫᱚᱦᱚᱭᱟᱭ᱾
ᱦᱳᱭ ᱦᱳᱭ ᱦᱳᱭ ᱮᱱᱮᱥᱟᱨ ᱠᱤ ᱮᱱᱮᱡ ᱥᱮᱨᱮᱧ ᱦᱚᱸ ᱱᱟᱯᱟᱭ ᱜᱮ ᱠᱟᱱᱟ᱾ ᱪᱮᱫᱟᱜ ᱥᱮ ᱚᱱᱟ ᱫᱚ ᱦᱟᱺᱰᱤ ᱧᱩ ᱯᱟᱹᱣᱨᱟᱹ ᱠᱟᱛᱮ ᱫᱚ ᱚᱱᱟ ᱫᱚ ᱵᱟᱝ ᱠᱟᱱᱟ ᱚᱨᱜᱮᱥ ᱴᱟ ᱧᱮᱞ ᱠᱚᱫᱚ ᱟᱨ ᱠᱤᱪᱷᱩ ᱡᱤᱱᱤᱥ ᱧᱮᱞᱚᱠ ᱠᱟᱱᱟ ᱡᱮ ᱯᱟᱹᱣᱨᱟᱹ ᱵᱟᱝ ᱧᱩ ᱞᱮᱠᱷᱟᱱ ᱨᱟᱹᱥᱠᱟᱹ ᱜᱮ ᱵᱟᱠᱚ ᱵᱩᱡᱷᱟᱹᱣᱟ᱾
ᱦᱳᱭ ᱦᱳᱭ ᱦᱳᱭ ᱢᱟᱱᱮ ᱯᱟᱹᱣᱨᱟᱹ ᱧᱩ ᱫᱚᱨᱠᱟᱨᱚᱜᱼᱟ᱾
ᱯᱟᱹᱣᱨᱟᱹ ᱧᱩᱜ ᱫᱚᱨᱠᱟᱨᱚᱜᱼᱟ ᱟᱹᱞᱤᱧ ᱫᱚᱞᱤᱧ ᱱᱚᱣᱟ ᱜᱮᱞᱤᱧ ᱢᱮᱱᱟ ᱡᱮ ᱚᱨᱜᱮᱥᱴᱨᱟ ᱴᱟᱺᱰᱤ ᱠᱚᱨᱮ ᱫᱚ ᱯᱟᱹᱣᱨᱟᱹ ᱦᱟᱺᱰᱤ ᱠᱚᱫᱚ ᱠᱤᱨᱤᱧ ᱟᱠᱷᱨᱤᱧ ᱠᱚᱫᱚ ᱢᱟᱱᱟ ᱞᱮᱠᱚ ᱠᱷᱟᱱ ᱥᱮ ᱵᱟᱠᱚ ᱤᱫᱤ ᱞᱮᱠᱷᱟᱱ ᱟᱹᱰᱤ ᱱᱟᱯᱟᱭᱚᱜᱼᱟ᱾
ᱟᱵᱤᱱ ᱡᱟᱦᱟᱸ ᱠᱟᱛᱷᱟ ᱵᱤᱱ ᱢᱮᱱ ᱠᱟᱫᱟ ᱟᱹᱰᱤ ᱱᱟᱯᱟᱭ ᱠᱟᱛᱷᱟ ᱵᱤᱱ ᱢᱮᱱ ᱠᱟᱫᱟ᱾ ᱱᱮᱛᱟᱨ ᱚᱨᱜᱮᱥᱴᱟᱨ ᱦᱳᱭᱳᱜ ᱠᱟᱱᱟ ᱦᱩᱭᱩᱜ ᱠᱟᱱᱟ ᱴᱷᱤᱠ ᱜᱮᱭᱟ ᱱᱟᱯᱟᱭ ᱵᱟᱰᱟ ᱜᱮ ᱮᱱᱮᱡ ᱥᱮᱨᱮᱧ ᱛᱟᱞᱟ ᱛᱮ ᱟᱵᱚ ᱨᱟᱹᱥᱠᱟᱹ ᱵᱚᱱ ᱧᱟᱢ ᱢᱟᱱᱮ ᱢᱚᱱᱮᱨᱮ ᱡᱤᱣᱤ ᱨᱮ ᱥᱩᱫᱩ ᱠᱚ ᱠᱟᱹᱢᱤ ᱠᱟᱹᱢᱤ ᱞᱮᱠᱷᱟᱱ ᱫᱚ ᱵᱟᱝ ᱜᱟᱱᱚᱜ-ᱟ ᱚᱱᱟ ᱛᱟᱞᱟᱛᱮ ᱠᱟᱹᱴᱤᱡ ᱨᱟᱹᱥᱠᱟᱹ ᱦᱚᱸ ᱫᱚᱨᱠᱟᱨᱚᱜᱼᱟ᱾ ᱦᱳᱭ ᱢᱟᱱᱮ ᱚᱱᱟ ᱯᱟᱹᱣᱨᱟᱹ ᱦᱟᱺᱰᱤ ᱡᱟ ᱠᱚ ᱤᱫᱤᱭᱮᱫᱟ ᱚᱱᱟ ᱢᱟ ᱥᱟᱨᱤ ᱜᱮ᱾ ᱚᱱᱮ ᱧᱩ ᱠᱟᱛᱮᱫ ᱡᱮ ᱦᱟᱸᱰᱮ ᱱᱟᱸᱰᱮ ᱠᱚ ᱛᱟᱦᱟᱸᱲ ᱵᱤᱦᱟᱹ ᱠᱚ ᱜᱤᱛᱤᱡ ᱟᱹᱪᱩᱨᱚᱜ ᱠᱟᱱᱟ ᱚᱱᱟ ᱠᱚ ᱟᱨ ᱵᱟᱠᱷᱟᱱ ᱵᱟᱝ ᱦᱩᱭᱩᱜᱼᱟ᱾
ᱦᱳᱭ ᱦᱳᱭ ᱚᱱᱟ ᱜᱤᱫᱽᱨᱟᱹ ᱫᱚ ᱧᱩ ᱠᱚ ᱠᱟᱱᱟ ᱠᱚ ᱜᱤᱛᱤᱡ ᱵᱟᱲᱟᱭ ᱠᱟᱱᱟ ᱠᱚ ᱦᱟᱸᱰᱮ ᱱᱟᱰᱮ᱾
ᱦᱩᱸ᱾
ᱵᱟᱝ ᱱᱚᱸᱜᱼᱚᱭ ᱡᱮ ᱟᱨ ᱡᱟᱦᱟᱸ ᱵᱮᱱ ᱞᱟᱹᱭ ᱠᱮᱫᱟ ᱡᱮ ᱠᱟᱹᱴᱤᱡᱽ ᱨᱮᱠᱚ ᱠᱚᱢᱵᱚᱭᱚᱥ ᱜᱤᱫᱽᱨᱟᱹ ᱠᱚ ᱵᱟᱯᱞᱟᱜ ᱠᱟᱱᱟ ᱚᱱᱮ ᱤᱭᱟᱹ ᱦᱟᱺᱰᱤ ᱯᱟᱹᱣᱨᱟᱹ ᱠᱚ ᱧᱩᱭᱮᱫᱟ ᱚᱨᱜᱮᱥᱴᱟᱨ ᱴᱟᱹᱰᱤ ᱢᱤᱫ ᱧᱤᱫᱟᱹ ᱠᱚ ᱵᱮᱸᱜᱮ ᱫᱟᱠᱚ ᱟᱨ ᱚᱲᱟᱜ ᱨᱮ ᱵᱟᱦᱩ ᱠᱚ ᱫᱟᱞ ᱛᱚᱞᱮᱜ ᱠᱚᱣᱟ, ᱦᱚᱸ ᱧᱮᱞᱚᱜ ᱠᱟᱱᱟ ᱱᱮᱛᱟᱨ᱾
ᱢᱟᱱᱮ ᱚᱥᱟᱱᱛᱤ ᱢᱤᱫᱴᱟᱱ ᱯᱟᱹᱣᱨᱟᱹ ᱡᱤᱱᱤᱥ ᱜᱮ ᱮᱢᱚᱱ ᱢᱤᱫᱴᱟᱝ ᱡᱤᱱᱤᱥ ᱩᱸ ᱦᱮᱸ᱾
ᱮᱢᱚᱱ ᱢᱤᱫᱴᱟᱝ ᱡᱤᱱᱤᱥ ᱠᱟᱱᱟ ᱡᱟᱦᱟᱸ ᱫᱚ ᱠᱟᱱᱟ ᱥᱩᱠ ᱫᱚ ᱵᱟᱭ ᱟᱜᱩᱭᱟ ᱯᱟᱹᱣᱨᱟᱹ ᱧᱩ ᱞᱮᱠᱷᱟᱱ᱾
ᱦᱩᱸ᱾
ᱠᱟᱹᱭᱡᱟᱹ ᱠᱷᱟᱹᱯᱟᱹᱨᱤ ᱜᱮ ᱜᱮ ᱥᱟᱱᱟᱣᱟ ᱱᱤᱡᱮ ᱱᱤᱡᱮᱨᱮᱱ ᱵᱚᱭᱦᱟ ᱵᱟᱹᱦᱩ ᱦᱚᱸ ᱵᱟᱵᱚᱱ ᱴᱷᱤᱠᱟᱹᱣ ᱫᱟᱲᱮᱣ ᱠᱚᱣᱟ᱾
ᱮᱠᱫᱚᱢ ᱮᱠᱫᱚᱢ᱾